ᱦᱮᱞᱳ
ᱦᱮᱞᱳ ᱦᱚᱸ ᱡᱚᱦᱟᱨ ᱜᱮ
ᱦᱮᱸ ᱡᱚᱦᱟᱨ ᱡᱚᱦᱟᱨ
ᱦᱮᱸ ᱟᱫᱚ ᱪᱮᱫ ᱞᱮᱠᱟ ᱢᱮᱱᱟᱜ ᱵᱤᱱᱟ
ᱦᱮᱸ ᱱᱟᱯᱟᱭ ᱜᱮ
ᱮ ᱟᱫᱚ ᱚᱲᱟᱜ ᱨᱮᱱ ᱦᱚᱲ ᱥᱟᱱᱟᱢ ᱜᱮ ᱱᱟᱯᱟᱭ ᱜᱮᱛᱚ
ᱦᱮᱸ ᱚᱲᱟᱜ ᱨᱮᱱ ᱦᱚᱲ ᱠᱚᱦᱚᱸ ᱡᱚᱛᱚ ᱱᱟᱯᱟᱭ ᱜᱮ
ᱚ
ᱟᱵᱮᱱ ᱜᱮ ᱪᱮᱫᱞᱮᱠᱟ ᱦᱮᱱᱟᱜ ᱵᱮᱱᱟ
ᱦᱩᱸ ᱟᱹᱞᱤᱧ ᱦᱚᱸ ᱱᱟᱯᱟᱭ ᱵᱟᱲᱟ ᱜᱮ ᱡᱚᱛᱚ ᱦᱚᱲᱜᱮ ᱱᱟᱯᱟᱭ
ᱦᱚᱸ
ᱟᱫᱚ ᱚᱢᱵᱚᱵᱚᱛᱤ ᱢᱟ ᱯᱟᱨᱚᱢᱮᱱ ᱛᱟᱵᱚᱱᱟ ᱪᱮᱫ ᱞᱮᱠᱟ ᱯᱮ ᱚᱱᱛᱮ ᱯᱮ ᱢᱟᱱᱟᱣ ᱵᱟᱛᱟᱣᱟ ᱠᱮᱜ-ᱟ᱾
ᱚᱢᱵᱟᱵᱚᱛ
ᱚᱢᱵᱟᱵᱚᱛᱤ ᱫᱚ ᱚᱱᱠᱟᱱᱟᱜ ᱫᱚ ᱵᱟᱝ ᱚᱱᱟ ᱫᱚ ᱱᱚᱣᱟ ᱫᱚ ᱚᱲᱟᱜ ᱯᱟᱛᱟ ᱞᱮᱠᱟᱜᱮ ᱦᱚᱸ ᱚᱲᱟᱜ ᱨᱮᱜᱮ ᱢᱟᱱᱮ ᱵᱷᱟᱜᱮ ᱢᱚᱱᱫᱚ ᱡᱚᱢ ᱞᱟᱜᱥᱜ-ᱟ᱾
ᱠᱟᱱᱴᱷᱟᱲ ᱠᱚ ᱠᱷᱟᱹᱡᱟᱹᱲᱤ ᱠᱚ ᱡᱤᱞ ᱯᱤᱴᱷᱟᱹ ᱠᱚ ᱚᱱᱟ ᱠᱚᱜᱮ
ᱤᱱᱠᱟᱹ ᱫᱚ ᱪᱮᱫ ᱞᱮᱠᱟ ᱚᱱᱛᱮ ᱦᱚᱸ ᱥᱟᱱᱟᱢᱟᱜ ᱜᱮ ᱡᱷᱚᱛᱚ ᱢᱤᱫ ᱞᱮᱠᱟ ᱜᱮ ᱟᱫᱚ ᱞᱟᱹᱭᱮᱜᱼᱟ ᱞᱤᱧ ᱦᱟᱺᱰᱤ ᱠᱚ ᱯᱮ ᱫᱚᱦᱟ ᱵᱟᱲᱟᱭᱟ ᱥᱮ ᱵᱟᱝ
ᱱᱚᱛᱮ ᱟᱞᱮ ᱦᱟᱺᱰᱤ ᱠᱚ ᱵᱟᱝ- ᱵᱟᱝ ᱦᱮᱸ ᱟᱫᱚ ᱚᱱᱟ ᱫᱚ ᱥᱩᱫᱷᱩ ᱵᱟ ᱠᱟᱱᱴᱷᱟᱲ ᱩᱞ ᱠᱚᱵᱞᱤ ᱠᱚᱯᱮ ᱤᱭᱟᱹᱭ ᱜᱮᱭᱟ ᱛᱚ
ᱦᱮᱸ ᱦᱮᱸ ᱚᱱᱟ ᱠᱚᱜᱮ ᱡᱚᱢ ᱦᱩᱭᱩᱜᱼᱟ
ᱚ ᱟᱫᱚ ᱟᱫᱚ ᱦᱟᱯᱲᱟᱢ ᱠᱚ ᱵᱟᱠᱷᱨᱟ ᱠᱚᱫᱚ
ᱟᱫᱚ ᱦᱟᱺᱰᱤ ᱠᱚᱫᱚ ᱫᱚᱦᱚ ᱵᱟᱲᱟ ᱵᱟᱝ ᱦᱩᱭᱩᱠ ᱚᱱᱠᱟ ᱫᱚ᱾
ᱚ ᱟᱫᱚ ᱟᱞᱮ ᱥᱮᱱ ᱫᱚ ᱚᱱᱠᱟ ᱜᱮ ᱢᱟᱱᱟᱣ ᱵᱟᱛᱟᱣ ᱜᱮᱭᱟᱞᱮ᱾ ᱡᱟᱦᱟᱸ ᱫᱚ ᱪᱮᱫ ᱩᱞ ᱠᱟᱱᱴᱷᱟᱲ ᱠᱚ ᱡᱚᱢ ᱵᱟᱲᱟ ᱦᱩᱭᱩᱜᱼᱟ, ᱡᱟᱦᱟᱸ ᱠᱚ ᱦᱟᱯᱲᱟᱢ ᱠᱚ ᱧᱩᱛᱩᱢ ᱛᱮᱜᱮ᱾ ᱦᱟᱺᱰᱤ ᱠᱚ ᱫᱚᱦᱟ ᱦᱩᱭ ᱟᱠᱟᱱᱟ᱾ ᱚᱱᱟ ᱠᱚ ᱪᱚᱰᱚᱨ ᱵᱟᱲᱟ ᱦᱩᱭᱩᱜᱼᱟ ᱦᱮᱸ ᱥᱮ᱾ ᱚᱱᱠᱟ ᱜᱮ ᱟᱨ ᱡᱤᱞ ᱠᱚ ᱠᱚ ᱥᱩᱠᱨᱤ ᱡᱤᱞ ᱠᱚ ᱟᱹᱜᱩᱭᱮᱫᱼᱟ, ᱚᱱᱟ ᱠᱚ ᱯᱤᱴᱷᱟᱹ ᱠᱚ ᱩᱛᱩ ᱠᱚ ᱡᱚᱢ ᱵᱟᱲᱟ ᱦᱩᱭᱩᱜᱼᱟ᱾ ᱚᱱᱟ ᱠᱚᱫᱚ
ᱦᱮᱸ ᱦᱮᱸ᱾
ᱦᱮᱸ ᱟᱫᱚ ᱡᱟᱦᱟᱸ ᱟᱵᱚᱣᱟᱜ ᱥᱟᱱᱛᱟᱲᱟᱜ ᱡᱮ ᱛᱤᱨᱤᱥᱮ ᱡᱩᱱ ᱦᱤᱡᱩᱜ ᱠᱟᱱᱟ
ᱦᱮᱸ
ᱟᱫᱚ ᱟᱯᱮ ᱚᱱᱛᱮ ᱫᱚ ᱪᱮᱫ ᱞᱮᱠᱟ ᱯᱮ ᱢᱟᱱᱟᱣ ᱵᱟᱛᱟᱣ ᱮᱫᱟ ᱟᱯᱮ?
ᱟᱞᱮ ᱱᱚᱛᱮ ᱢᱟᱱᱟᱣ ᱫᱚᱞᱮ ᱢᱟᱱᱟᱣᱟ ᱵᱟᱝ ᱫᱚ ᱵᱟᱝ ᱟᱫ ᱢᱮᱱᱠᱷᱟᱱ ᱩᱱᱟᱹᱜ ᱡᱟᱦᱟᱸ ᱯᱨᱳᱜᱨᱟᱢ ᱠᱚᱫᱚ ᱵᱟᱭ ᱦᱩᱭᱩᱜ ᱜᱮᱭᱟ? ᱢᱟᱱᱮ ᱥᱩᱫᱷᱩ ᱚᱱᱟ ᱢᱟᱱᱟᱣ ᱟᱞᱮ ᱪᱤᱨᱩᱰᱟᱹᱣ ᱦᱩᱭᱩᱜᱼᱟ ᱟᱨ ᱚᱸᱰᱮ ᱜᱮ ᱟᱨ ᱥᱤᱫᱩ- ᱠᱟᱱᱦᱩ ᱤᱫᱤ ᱠᱟᱛᱮ ᱠᱤᱪᱩ ᱜᱟᱞᱚᱪ ᱤᱭᱟᱹ ᱢᱟᱱᱮ ᱞᱟᱹᱭ ᱟᱸᱡᱚᱢ ᱟᱠᱚ ᱟᱹᱨᱠᱤ᱾
ᱡᱮ ᱪᱮᱫᱟᱜ ᱵᱚᱱ ᱢᱟᱱᱟᱣ ᱮᱫᱟ? ᱚᱠᱚᱭ ᱱᱩᱠᱤᱱ ᱫᱚ ᱚᱠᱚᱭ ᱠᱟᱱᱟᱠᱤᱱ ᱦᱚᱸ ᱚᱱᱟ ᱤᱫᱤ ᱠᱟᱛᱮᱫ ᱜᱮ ᱚᱱᱟ ᱵᱟᱹᱲᱛᱤ ᱫᱚ ᱡᱮ ᱮᱴᱟᱜ ᱟᱫᱚ ᱡᱮ ᱦᱮᱸ ᱤᱥᱯᱳᱨᱴᱥ ᱠᱚ ᱚᱱᱚᱬᱦᱮᱸ ᱠᱚ, ᱚᱱᱟ ᱠᱚᱫᱚ ᱩᱱᱟᱹᱜ ᱵᱟᱭ ᱦᱩᱭᱩᱜ ᱜᱮᱭᱟ᱾
ᱚ ᱟᱫᱚ ᱯᱨᱳᱜᱨᱟᱢ ᱠᱚᱯᱮ ᱫᱚ ᱵᱟᱯᱮ ᱫᱚᱦᱚ ᱵᱟᱲᱟᱭᱮᱫᱟ?
ᱦᱚᱸ ᱵᱟᱝ ᱯᱨᱳᱜᱨᱟᱢ ᱠᱚᱫᱚ ᱵᱟᱝ ᱫᱚᱦᱚᱜ ᱜᱮᱭᱟ᱾
ᱟᱫᱚ ᱯᱨᱳᱜᱨᱟᱢ ᱠᱚ ᱫᱚᱦᱚ ᱵᱟᱠᱷᱨᱟ ᱛᱮ ᱡᱟᱦᱟᱱᱟᱜ ᱵᱤᱱ ᱞᱟᱹᱭᱟ, ᱚᱱᱠᱟ ᱫᱚᱦᱚᱭᱮᱫ ᱟᱯᱮ ᱪᱮᱫᱟᱜ? ᱦᱮᱸ ᱚᱱᱟ ᱠᱚ ᱵᱟᱨᱮ ᱛᱮ ᱢᱤᱫ ᱵᱟᱨᱭᱟ ᱠᱟᱛᱷᱟ ᱵᱤᱱ ᱞᱟᱹᱭᱟ
ᱦᱮᱸ ᱯᱨᱳᱜᱨᱟᱢ ᱫᱚ ᱫᱚᱦᱚ ᱦᱚᱸ ᱴᱷᱤᱠ ᱫᱚ ᱴᱷᱤᱠ ᱜᱮᱭᱟ, ᱟᱫᱚ ᱯᱨᱳᱜᱨᱟᱢ ᱛᱚ ᱚᱱᱠᱟᱱ ᱯᱨᱳᱜᱨᱟᱢ ᱜᱮ ᱫᱚᱦᱚᱭ ᱦᱩᱭᱩᱜᱼᱟ ᱡᱮ ᱦᱮᱸ ᱦᱚᱸ ᱥᱤᱫᱩᱼᱠᱟᱹᱱᱦᱩ ᱤᱫᱤ ᱠᱟᱛᱮᱜ ᱢᱟᱱᱮ ᱟᱵᱚ ᱥᱟᱱᱛᱟᱲ ᱤᱫᱤ ᱠᱟᱛᱮᱜ ᱜᱮ ᱡᱮᱢᱚᱱ ᱜᱤᱫᱽᱨᱟᱹ ᱠᱚ ᱡᱮᱢᱚᱱ ᱚᱱᱟ ᱚᱱᱚᱬᱦᱮᱸ ᱠᱚ ᱞᱟᱹᱭᱟ ᱥᱤᱫᱩ ᱠᱟᱱᱦᱩ ᱛᱟᱹᱠᱤ ᱱᱟᱜ ᱤᱫᱤ ᱠᱟᱛᱮᱫ ᱩᱱᱠᱤᱱᱟᱜ ᱠᱟᱛᱷᱟ ᱠᱚ ᱞᱟᱹᱭ ᱥᱮ ᱜᱟᱞᱢᱟᱨᱟᱣ ᱦᱮᱸ ᱜᱟᱭᱟᱱ ᱠᱚ᱾ ᱚᱱᱟ ᱠᱚᱫᱚ ᱫᱚ ᱴᱷᱤᱠ ᱜᱮᱭᱟ᱾
ᱦᱚᱸ ᱦᱚᱸ᱾ ᱛᱚ ᱚᱱᱟ ᱜᱮ ᱢᱤᱫᱴᱟᱝ ᱠᱟᱛᱷᱟ ᱞᱤᱧ ᱞᱟᱹᱭᱟ ᱡᱟᱦᱟᱸ ᱛᱤᱨᱤᱥᱮ ᱡᱩᱱ ᱱᱚᱣᱟ ᱢᱟ ᱟᱵᱚᱣᱟᱜ ᱫᱩᱠ ᱨᱮᱱᱟᱜ ᱫᱤᱱ ᱠᱟᱱ ᱛᱟᱵᱚᱱᱟ ᱥᱮ ᱫᱩᱨ ᱱᱟᱢ ᱫᱩᱠ ᱨᱮ ᱫᱤᱱ ᱨᱮ ᱡᱩᱫᱤ ᱟᱢ ᱨᱟᱹᱥᱠᱟᱹ ᱡᱚᱝᱼᱟᱜ ᱠᱟᱱᱟᱢ ᱪᱷᱟᱯᱚᱞ ᱪᱷᱟᱯᱚᱞᱮ ᱮᱱᱮᱡᱮᱜᱼᱟ, ᱚᱱᱟ ᱫᱚ ᱜᱟᱱᱚᱜᱼᱟ?
ᱚᱱᱟᱢ ᱫᱚ ᱵᱟᱭ ᱜᱟᱱᱳᱜ-ᱟ᱾ ᱚᱱᱟ ᱫᱚ ᱮᱢᱱᱤ ᱫᱤᱱ ᱨᱮ ᱮᱢᱱᱤ ᱫᱤᱱ ᱨᱮ ᱠᱚᱨᱟᱣ ᱜᱮ ᱚᱱᱟ ᱠᱚᱫᱚ ᱵᱷᱟᱹᱜᱤᱭᱟ᱾
ᱟᱢ ᱟᱢ ᱡᱟᱦᱟᱸᱭ ᱯᱨᱳᱜᱨᱟᱢᱮᱫ ᱟᱭ ᱡᱟᱦᱟᱸᱭ ᱠᱚᱢᱤᱴᱤ ᱩᱱᱤ ᱢᱤᱫᱴᱟᱹᱱ ᱜᱮ ᱠᱩᱠᱞᱤ ᱫᱚᱦᱚᱭ ᱦᱩᱭᱩᱜᱼᱟ᱾ ᱟᱢ ᱵᱟᱵᱟ ᱡᱚᱠᱷᱚᱱᱮ ᱜᱩᱡᱩᱜᱼᱟ, ᱟᱢ ᱠᱤ ᱚᱸᱰᱮ ᱪᱷᱟᱯᱚᱞ ᱪᱷᱟᱯᱚᱞᱮᱢ ᱮᱱᱮᱡ ᱟᱭᱟ ᱥᱮ ᱩᱱᱤ ᱫᱩᱠᱷ ᱞᱟᱹᱜᱤᱫ ᱚᱱᱟ ᱠᱟᱛᱷᱟ ᱠᱚᱢ ᱞᱟᱹᱭ ᱟᱭᱟ᱾ ᱚᱠᱟᱴ ᱮᱢ ᱠᱚᱨᱟᱣᱟ?
ᱦᱮᱸᱺ
ᱚᱱᱟ ᱜᱮ ᱩᱱᱤ ᱠᱩᱠᱞᱤ ᱫᱚᱦᱚᱭ ᱦᱩᱭᱩᱜᱼᱟ, ᱡᱟᱦᱟᱱᱟᱜ ᱠᱩᱠᱞᱤ ᱵᱟᱝ ᱚᱱᱟ ᱜᱮ ᱠᱩᱞᱤᱭᱮᱢ ᱪᱮᱫ ᱞᱟᱹᱭᱟᱭ? ᱮᱦᱚ ᱵᱟᱝᱼᱟ ᱤᱧ ᱵᱟᱵᱟ ᱡᱮᱫᱤᱱ ᱮ ᱜᱳᱡ ᱞᱮᱱᱟ, ᱚᱱᱟ ᱫᱚ ᱟᱹᱰᱤ ᱫᱩᱠ ᱫᱤᱱ ᱠᱟᱱᱟ ᱚᱱᱟ ᱫᱚ ᱵᱟᱵᱚ ᱚᱱᱟ ᱫᱚ ᱯᱨᱳᱜᱨᱟᱢ ᱠᱚᱫᱚ ᱵᱟᱝ ᱠᱚᱨᱟᱣ ᱞᱮᱠᱷᱟᱱ ᱜᱮ ᱵᱷᱟᱜᱤᱜᱼᱟ, ᱛᱟᱦᱞᱮ ᱚᱱᱟ ᱛᱤᱨᱤᱥᱮ ᱡᱩᱱ ᱨᱮ ᱪᱮᱫᱟᱜ ᱮᱢ ᱠᱚᱨᱟᱣ ᱮᱜ-ᱟ? ᱡᱟᱦᱟᱸᱭ ᱛᱚ ᱩᱱᱤ ᱫᱚ ᱦᱟᱯ ᱦᱟᱯᱲᱟᱢ ᱠᱟᱱᱟᱭ, ᱡᱟᱦᱟᱸᱭᱤᱡ ᱛᱚ ᱟᱡ ᱵᱟᱵᱟ ᱠᱟᱱᱟᱭ, ᱟᱡ ᱫᱟᱹᱫᱩ ᱠᱟᱱᱟᱭ, ᱜᱚᱲᱚᱢ ᱜᱚᱲᱚ ᱡᱟᱦᱟᱸᱭᱤᱡ ᱜᱮᱛᱚ ᱠᱟᱱᱟᱭ ᱢᱩᱨᱢᱩ ᱚᱲᱟᱜ ᱨᱮ᱾ ᱛᱟᱞᱦᱮ ᱩᱱᱤ ᱩᱱᱤ ᱛᱟᱞᱦᱮ ᱛᱚ ᱪᱮᱫᱟᱜ ᱚᱝᱠᱟ ᱪᱮᱫᱟᱜ ᱵᱟᱭ ᱞᱟᱹᱭᱟ?
ᱦᱮᱸ ᱟᱫᱚ ᱡᱟᱦᱟᱸᱭ ᱠᱚ ᱠᱚᱨᱟᱣ ᱮᱫᱟ ᱟᱫᱚ ᱫᱚᱥᱟᱨ ᱫᱤᱱ ᱦᱤᱞᱳᱜ ᱠᱚᱨᱟᱣ ᱯᱮ ᱴᱷᱤᱠ ᱜᱮᱭᱟ ᱛᱚ ᱮᱱᱦᱤᱞᱳᱜ ᱫᱚ ᱵᱟᱝ ᱠᱚᱨᱟᱣ ᱜᱮ ᱱᱟᱯᱟᱭᱟ ᱟᱨᱠᱤ᱾
ᱦᱩᱸ᱾ ᱟᱫᱚ ᱫᱟᱬᱟ ᱠᱚᱯᱮ ᱪᱟᱞᱟᱣ ᱵᱟᱲᱟᱜ ᱜᱮᱭᱟ ᱥᱮ ᱵᱟᱝ ᱯᱤᱠᱱᱤᱠ ᱠᱚ ᱡᱟᱦᱟᱸ ᱠᱚ ᱞᱟᱹᱭᱟ?
ᱚᱝᱠᱟ ᱫᱟᱬᱟ ᱠᱚᱫᱚ ᱦᱟᱸᱜ ᱪᱟᱞᱟᱣ ᱵᱟᱝ ᱦᱩᱭ ᱠᱟᱱᱟ᱾ ᱚᱝᱠᱟ ᱥᱩᱨ ᱠᱚᱨᱮ ᱜᱮ᱾
ᱦᱚᱸ, ᱡᱟᱦᱟᱸ ᱠᱚ ᱞᱟᱹᱭ ᱠᱮᱫ ᱠᱚ ᱡᱮ ᱵᱷᱨᱚᱢᱚᱱ ᱵᱟᱝᱞᱟ ᱠᱟᱛᱷᱟ ᱛᱮᱫᱚ᱾ ᱵᱷᱚᱢᱚᱱ ᱠᱚ ᱞᱟᱹᱭ ᱜᱮᱭᱟ ᱟᱨ ᱡᱟᱦᱟᱸ ᱫᱟ ᱟᱵᱚ ᱫᱟ ᱥᱟᱱᱛᱟᱲ ᱛᱮᱫᱚ ᱫᱟᱬᱟᱱ᱾ ᱥᱟᱺᱜᱤᱧ ᱥᱟᱺᱜᱤᱧ ᱠᱚ ᱫᱟᱬᱟ ᱠᱚ ᱪᱟᱞᱟᱜ ᱜᱮᱭᱟ ᱵᱩᱨᱩ ᱵᱚᱸᱜᱟ, ᱞᱩᱜᱩᱵᱩᱨᱩ, ᱛᱟᱨᱯᱚᱨᱮ ᱦᱟᱱᱛᱮ ᱯᱩᱨᱩᱞᱤᱭᱟᱹ ᱠᱚ ᱥᱮᱱ᱾ ᱛᱟᱨᱯᱚᱨᱮ ᱩᱸ ᱫᱤᱜᱷᱟᱹ ᱫᱟᱬᱟᱱ, ᱦᱟᱱᱟ ᱯᱩᱨᱤ ᱠᱚ ᱚᱱᱛᱮ ᱚᱱᱠᱟ ᱥᱮᱱ ᱫᱟᱬᱟ ᱠᱚ ᱵᱟᱯᱮ ᱪᱟᱞᱟᱣ ᱵᱟᱲᱟᱜ ᱜᱮᱭᱟ?
ᱦᱩᱸ, ᱫᱟᱬᱟ ᱦᱚᱸ ᱪᱟᱞᱟᱣ ᱵᱟᱝ ᱦᱩᱭ ᱠᱟᱱᱟ ᱦᱟᱸᱜ ᱱᱤᱝᱠᱟᱹ ᱦᱚᱲ ᱫᱚ ᱦᱟᱸᱜ᱾
ᱦᱳᱭ ᱚᱝᱠᱟᱜᱮ ᱫᱟᱬᱟ ᱠᱚ ᱦᱚᱸ ᱫᱚᱨᱠᱟᱨ ᱢᱚᱱᱮ ᱠᱚ ᱦᱚᱸ ᱴᱷᱤᱠᱟᱹ ᱨᱟᱲᱮᱡᱚᱜᱼᱟ᱾ ᱟᱨ ᱱᱟᱯᱟᱭᱚᱜᱼᱟ ᱛᱚᱢ ᱥᱩ ᱫᱟᱬᱟᱱ ᱞᱮᱠᱷᱟ ᱫᱟᱬᱟ ᱠᱟᱛᱮ ᱥᱩ ᱫᱟᱬᱟᱭᱟᱢ ᱚᱝᱠᱟ ᱫᱚ ᱵᱟᱝ, ᱡᱟᱸᱦᱟᱱᱟᱜ ᱥᱤᱠ ᱴᱷᱟᱹᱣᱠᱟᱹᱢ ᱧᱟᱢᱟ ᱪᱮᱫ ᱵᱟᱥ ᱛᱮᱢ ᱪᱟᱞᱟᱜᱼᱟ, ᱪᱮᱫ ᱞᱮᱠᱟ ᱵᱷᱟᱵᱛᱮ ᱪᱟᱞᱟᱜ ᱦᱩᱭᱩᱜᱼᱟ, ᱪᱮᱫᱠᱟ ᱦᱳᱴᱮᱞ ᱨᱮ ᱛᱟᱦᱮᱸ ᱦᱩᱭᱩᱜ-ᱟ ᱪᱮᱜ ᱠᱚ ᱪᱮᱫ ᱫᱟᱠ ᱠᱟ ᱠᱚ ᱮᱢᱟ ᱫᱤᱧᱟ, ᱵᱟᱥᱠᱮ ᱫᱟᱠᱟ ᱥᱮ ᱞᱚᱞᱚ ᱫᱟᱠᱟ ᱛᱚᱵᱮ ᱛᱚᱢ ᱵᱟᱲᱟᱭ ᱧᱟᱢᱟ᱾ ᱱᱤᱛᱳᱜ ᱦᱚᱭᱛᱚᱢ ᱫᱟᱬᱟᱱ ᱪᱟᱞᱟᱜ ᱱᱤᱛᱳᱜ ᱦᱳᱴᱮᱞ ᱨᱮᱢ ᱵᱚᱞᱚ ᱠᱟᱱᱟ ᱞᱟᱹᱭᱟᱢ ᱠᱟᱱᱟᱭ ᱛᱤᱨᱤᱥ ᱴᱟᱠᱟ ᱵᱷᱟᱛ᱾ ᱦᱮᱸ ᱥᱮ ᱛᱟᱨᱯᱚᱨᱮ ᱡᱚᱠᱷᱚᱱᱮᱢ ᱡᱩᱴᱤᱡ ᱮᱢ ᱠᱚᱭ ᱠᱟᱱᱟ ᱞᱟᱹᱭᱟᱢ ᱠᱟᱱᱟ ᱯᱟᱸᱥ ᱴᱟᱠᱟ ᱫᱤᱛᱮ ᱦᱚᱵᱮ, ᱦᱮᱸ ᱛᱟᱦᱞᱮ ᱚᱱᱟ ᱫᱚ ᱚᱱᱟ ᱚᱱᱟ ᱠᱚ ᱜᱮ ᱥᱤᱠᱠᱷᱟᱹ ᱠᱟᱱᱟ, ᱚᱱᱟ ᱠᱚ ᱜᱮ ᱵᱟᱰᱟᱭ ᱫᱚᱨᱠᱟᱨ᱾ ᱢᱟᱲᱟᱝ ᱠᱩᱞᱤ ᱫᱚᱦᱚᱭᱮᱢᱮ ᱡᱮ ᱞᱟᱡ ᱯᱮᱨᱮᱡ ᱛᱤᱨᱤᱥ ᱴᱟᱠᱟᱢ ᱤᱢᱟᱹᱧ ᱠᱟᱱᱟ ᱥᱮ ᱯᱚᱨᱮ ᱢᱤᱫ ᱪᱟᱹᱴᱩ ᱞᱮᱠᱷᱟᱱ ᱢᱚᱬᱮ ᱴᱟᱠᱟᱢ ᱦᱟᱛᱟᱣᱟ ᱥᱮ ᱢᱤᱫ ᱴᱟᱠᱟᱢ ᱦᱟᱛᱟᱣᱟ? ᱚᱱᱟ ᱫᱚ ᱟᱜᱮ ᱠᱩᱞᱤ ᱡᱩᱛ ᱦᱩᱭᱩᱜ-ᱟ᱾ ᱛᱟᱦᱞᱮ ᱟᱜᱮ ᱟᱸᱡᱚᱢ ᱛᱟᱭ ᱢᱮ, ᱨᱚᱯᱚᱲ ᱢᱮ ᱛᱟᱨᱯᱚᱨᱮ ᱫᱩᱲᱩᱵ ᱢᱮ᱾
ᱦᱩᱸ᱾
ᱵᱟᱠᱷᱟᱱ ᱫᱚ ᱵᱟᱝ ᱜᱟᱱᱚᱜᱼᱟ᱾
ᱵᱟᱠᱷᱟᱱ ᱫᱚ ᱵᱟᱝ ᱜᱟᱱᱚᱜᱼᱟ, ᱞᱟᱦᱟ ᱛᱮ ᱡᱚᱛᱚ ᱠᱩᱞᱤ ᱵᱩᱡᱮ ᱦᱩᱭᱩᱜ-ᱟ᱾
ᱮᱵᱟᱨᱮ ᱱᱟᱣᱟ ᱡᱟᱭᱜᱟᱢ ᱪᱟᱞᱟᱜ ᱠᱟᱱᱟ ᱪᱮᱫ ᱞᱮᱠᱟᱢ ᱪᱟᱞᱟᱜᱼᱟ ᱦᱮᱸ ᱥᱮ᱾ ᱮᱵᱟᱨᱮ ᱱᱟᱣᱟ ᱜᱮ ᱯᱚᱛᱷᱚᱢᱮᱢ ᱪᱟᱞᱟᱜ ᱠᱟᱱᱟ, ᱮᱵᱟᱨᱮ ᱵᱟᱥ ᱠᱚᱱᱴᱟᱠ ᱨᱮᱢ ᱞᱟᱹᱭᱟ ᱱᱟᱣᱟ ᱦᱚᱲ ᱠᱟᱹᱱᱟᱹᱧ ᱵᱟᱹᱧ ᱵᱟᱲᱟᱭᱟ ᱥᱮᱴᱮᱨ ᱠᱟᱹᱧ ᱢᱮ ᱟᱨ ᱪᱮᱜ ᱚ ᱚᱠᱟᱨᱮ ᱟᱬᱜᱚᱭ ᱦᱩᱭᱩᱜᱼᱟᱱ ᱚᱸᱰᱮ ᱫᱮᱠᱷᱟᱣᱟᱹᱧ ᱢᱮ ᱤᱧᱢᱟ ᱵᱟᱹᱧ ᱵᱟᱲᱟᱭᱟ ᱦᱮᱸ ᱥᱮ᱾ ᱛᱟᱨᱯᱚᱨᱮ ᱟᱵᱚᱣᱟᱜ ᱱᱟᱣᱟ ᱱᱮᱛᱟᱨ ᱢᱟ ᱤᱭᱟᱹ ᱜᱩᱜᱩᱞ ᱢᱮᱱᱟᱜᱼᱟ ᱜᱩᱜᱩᱞ᱾ ᱢᱮᱯ ᱨᱮᱢ ᱥᱟᱨᱪ ᱦᱩᱭᱩᱜᱼᱟ ᱚᱸᱰᱮᱢ ᱥᱮᱴᱮᱨᱮᱱ ᱠᱷᱟᱱ ᱫᱚᱢ ᱞᱟᱹᱭᱟᱭ ᱚᱸᱰᱮᱜᱤᱧ ᱥᱮᱴᱮᱨᱮᱱᱟ ᱡᱟᱭᱜᱟ ᱧᱩᱛᱩᱢ, ᱞᱟᱹᱭᱟ ᱦᱚᱸ᱾ ᱛᱟᱦᱞᱮ ᱟᱬᱜᱚ ᱠᱟᱹᱧ ᱢᱮ ᱚᱝᱠᱟ, ᱥᱤᱥᱴᱮᱢ ᱫᱚ ᱦᱟᱸᱜ ᱥᱤᱠᱠᱟᱹ ᱢᱮᱱᱟᱜᱼᱟ
ᱦᱩᱸ ᱥᱤᱠᱠᱟᱹ ᱢᱮᱱᱟᱜ ᱛᱟᱵᱚᱱᱟ ᱟᱨ ᱠᱤ᱾᱾
ᱦᱩᱸ, ᱚᱱᱟᱜᱮ ᱥᱤᱥᱴᱮᱢ ᱠᱚ ᱫᱚ᱾
ᱟᱫᱚ ᱚᱱᱛᱮ ᱫᱚ ᱡᱟᱦᱟᱸ ᱡᱚᱢᱟᱜ ᱠᱚ ᱫᱚ ᱪᱮᱫ ᱠᱚ ᱧᱟᱢᱚᱜ ᱜᱮᱭᱟ ᱚᱱᱛᱮ ᱫᱚ᱾ ᱵᱮᱥᱤ,
ᱛᱮ ᱡᱚᱢᱟᱜ ᱠᱚ ᱫᱚ ᱚᱝᱠᱟ ᱥᱚᱵᱽᱡᱤ ᱠᱚ ᱫᱚ ᱩᱱᱟᱹᱜ ᱪᱟᱥ ᱵᱟᱭ ᱦᱩᱭᱩᱜ ᱜᱮᱭᱟ ᱱᱚᱛᱮ ᱫᱚ᱾
ᱟᱪᱪᱷᱟ
ᱚᱱᱮ ᱚᱝᱠᱟ ᱵᱮᱝᱜᱟᱲ, ᱵᱮᱞᱟᱛᱤ, ᱜᱟᱝᱨᱟ᱾ ᱚᱱᱟ ᱠᱚ ᱜᱮ ᱵᱟᱹᱲᱛᱤ ᱠᱚ ᱪᱟᱥ ᱫᱟ᱾ ᱚᱱᱟ ᱚᱱᱟ ᱦᱚᱸ ᱚᱲᱟᱜ
ᱠᱩᱧ ᱠᱚ ᱦᱮᱱᱟᱜ ᱛᱟᱠᱚᱣᱟ, ᱩᱱᱠᱩ ᱫᱚ ᱢᱟᱱᱮ ᱵᱟᱡᱟᱨ ᱟᱠᱷᱨᱤᱧ ᱞᱤᱭᱟᱹ ᱦᱚᱸ ᱪᱟᱥ-ᱟ ᱢᱟᱱᱮ ᱱᱚᱛᱮ ᱫᱚ ᱫᱟᱨᱮ ᱠᱟᱹᱴᱤᱡ ᱟᱹᱰᱤ ᱟᱱᱟᱴ ᱜᱮᱭᱟ ᱫᱟᱜ ᱫᱚ᱾
ᱟᱪᱪᱷᱟ ᱵᱟᱵᱩ ᱼᱟ ᱟᱫᱚ ᱟᱯᱮ ᱫᱚ ᱚᱱᱛᱮ ᱛᱤᱱᱟᱹᱜ ᱜᱟᱱ ᱥᱟᱱᱛᱟᱲ ᱠᱚ ᱢᱮᱱᱟᱜ ᱯᱮᱭᱟ?
ᱥᱟᱱᱛᱟᱲ ᱢᱮᱱᱟᱜ ᱠᱚᱜᱮᱭᱟ ᱰᱷᱮᱨ ᱜᱮ, ᱥᱟᱜᱮ ᱜᱮ᱾
ᱦᱮᱸ ᱟᱨ ᱟᱞᱮ ᱥᱮᱱ ᱢᱟ ᱠᱚᱢ ᱜᱮᱭᱟᱞᱮ ᱟᱞᱮ ᱫᱚ᱾
ᱦᱩᱸ ᱫᱷᱤᱨᱤ ᱫᱤᱥᱚᱢ ᱥᱮᱢᱟ ᱥᱮᱨᱢᱟ ᱫᱟᱜ ᱡᱟᱹᱲᱤ ᱛᱮᱜᱮ ᱟᱞᱮ ᱫᱚ, ᱠᱷᱚᱨᱥᱟ᱾ ᱟ ᱦᱩᱲᱩ
ᱦᱩᱲᱩ ᱠᱚ ᱦᱚᱸ
ᱢᱤᱫ ᱫᱷᱟᱣ ᱜᱮ
ᱦᱳᱭ ᱱᱮᱛᱟᱨ ᱜᱮᱯᱮ ᱪᱟᱥᱟ ᱛᱚ ᱵᱟᱝ ᱟᱫᱚ ᱛᱚᱞᱟ ᱠᱚ ᱯᱮ ᱜᱩᱰᱤ ᱠᱮᱫᱟ ᱥᱮ ᱵᱟᱝ?
ᱛᱚᱞᱟ ᱠᱚᱫᱚ ᱜᱤᱰᱤ ᱦᱩᱭ ᱠᱟᱱ᱾ ᱚᱱᱟ ᱜᱷᱩᱴᱩ ᱨᱮᱭᱟᱜ ᱛᱮ ᱵᱟᱹᱠᱤ ᱢᱮᱱᱟᱜᱼᱟ᱾
ᱚ ᱢᱟᱱᱮ ᱫᱷᱩᱞᱟᱹᱴᱤ ᱛᱚᱞᱟ ᱯᱮ ᱞᱟᱹᱭ ᱜᱮᱭᱟ ᱥᱮ ᱪᱮᱫ ᱟᱨ ᱪᱮᱫ ᱛᱚᱞᱟ ᱯᱮ ᱞᱟᱹᱭ ᱜᱮᱭᱟ᱾ ᱦᱮᱸ ᱪᱮᱫ ᱛᱚᱞᱟ ᱯᱮ ᱞᱟᱹᱭ ᱜᱮᱭᱟ, ᱫᱷᱩᱞᱩᱴᱤ ᱛᱚᱞᱟ ᱥᱮ ᱪᱮᱫ ᱠᱚ ᱞᱟᱹᱭᱟᱯᱮ ᱦᱟᱥᱟ ᱛᱚᱞᱟ ᱥᱮ ᱪᱮᱫ ᱯᱮ ᱞᱟᱹᱭ ᱜᱮᱭᱟ ᱚᱱᱛᱮ
ᱦᱮᱸ ᱦᱮᱸ ᱢᱟᱱᱮ ᱟᱞᱮ ᱫᱚ ᱜᱷᱩᱨᱮᱞᱮ ᱮᱨ ᱛᱟᱦᱮᱱ ᱜᱮᱭᱟ ᱟᱨᱠᱤ
ᱦᱳᱭ ᱦᱳᱭ ᱢᱟᱱᱟᱣ ᱟᱪᱭᱮᱢ ᱡᱟᱦᱟᱸ ᱛᱮ ᱥᱤ ᱠᱮᱫ ᱛᱮ᱾ ᱥᱤ ᱠᱮᱫ ᱛᱮ ᱟᱫᱚ ᱚᱱᱟᱴᱟᱜ ᱜᱮ ᱮᱞᱚ ᱠᱮᱫ ᱛᱮ᱾ ᱟᱫᱚ ᱯᱮ ᱥᱚᱢᱟᱱ ᱜᱚᱫ ᱠᱮᱫ ᱛᱮᱫᱚ ᱛᱟᱦᱮᱸᱭᱮᱱᱟ ᱦᱮᱸᱥᱮ ᱟᱫᱚ ᱚᱱᱟᱜᱮ ᱫᱟᱜ ᱡᱟᱹᱲᱤᱛᱮ ᱥᱮᱬᱟᱜᱼᱟ᱾
ᱛᱚᱞᱟ ᱞᱮ ᱞᱟᱹᱭ ᱜᱮ ᱱᱚᱛᱮ ᱫᱚ᱾ ᱛᱚᱞᱟ ᱞᱮ ᱞᱟᱹᱭ
ᱚ ᱵᱟᱝᱟ ᱚᱱᱟ ᱠᱚ ᱞᱟᱹᱭ ᱜᱮᱭᱟ ᱥᱮ ᱡᱮ ᱟᱹᱴᱷᱞᱤ ᱛᱚᱞᱟ᱾ ᱥᱮ ᱯᱷᱮᱪᱠᱟ ᱛᱚᱞᱟ ᱚᱱᱠᱟ ᱠᱚ ᱞᱟᱹᱭ ᱜᱮᱭᱟ᱾ ᱦᱮᱸ
ᱚᱱᱠᱟ ᱛᱚᱞᱟ ᱠᱚ ᱞᱟᱹᱭ ᱜᱮᱭᱟ, ᱟᱨ ᱚᱱᱠᱟ ᱤᱭᱟᱹ ᱢᱟᱱᱮ ᱵᱟᱨ ᱨᱚᱠᱚᱢ ᱠᱚ ᱞᱟᱹᱭ ᱜᱮᱭᱟ ᱛᱚᱞᱟ ᱦᱚᱸ ᱠᱚ ᱛᱚᱲᱟ ᱠᱚ ᱞᱟᱹᱭ ᱛᱤᱱᱟᱹᱜ ᱟᱨ ᱚᱱᱠᱟ ᱟᱯᱷᱚᱨ ᱠᱚ ᱞᱟᱹᱭ ᱛᱟᱦᱮᱱᱟ᱾ ᱡᱮ ᱦᱩᱲᱩ ᱯᱮ ᱚᱯᱷᱚᱨ ᱠᱮᱜᱼᱟ᱾ ᱥᱮ ᱵᱟᱝ?
ᱟᱪᱪᱷᱟ ᱟᱪᱪᱷᱟ ᱟᱹᱞᱤᱧᱟᱜ ᱠᱟᱛᱷᱟ ᱠᱚ ᱮᱴᱟᱜ ᱨᱚᱠᱚᱢ ᱚᱸᱡᱚᱢᱚᱜ ᱠᱟᱱᱟ᱾ ᱥᱮ ᱟᱹᱵᱤᱱᱟᱜ ᱠᱟᱛᱷᱟ ᱮᱴᱟᱜ ᱨᱚᱠᱚᱢ ᱟᱸᱡᱚᱜ ᱠᱟᱱᱟ᱾ ᱚᱱᱟ ᱨᱚᱲ ᱵᱟᱠᱷᱨᱟᱛᱮ, ᱟᱵᱚ ᱛᱚ ᱥᱟᱱᱛᱟᱲ ᱠᱟᱱᱟᱵᱚᱱ ᱡᱚᱛᱚ ᱦᱚᱲ ᱜᱮ, ᱟᱹᱵᱤᱱ ᱪᱤᱫᱠᱟ ᱵᱤᱱ ᱨᱚᱲᱮᱫᱼᱟ ᱟᱹᱞᱤᱧ ᱪᱮᱠ ᱠᱟ ᱞᱤᱧ ᱨᱚᱲᱮᱫᱼᱟ ᱦᱮᱸᱥᱮ ᱢᱤᱫᱴᱟᱝ ᱛᱚ ᱯᱷᱟᱨᱟᱠ ᱛᱚ ᱢᱮᱱᱟᱜ ᱛᱟᱵᱚᱱᱟ ᱦᱮᱸ ᱥᱮ᱾
ᱢᱟᱱᱮ ᱯᱷᱟᱨᱟᱠ ᱢᱮᱱᱟᱜᱮ ᱛᱟᱵᱚᱱᱟ ᱟᱨᱠᱤ ᱡᱮᱢᱚᱱ ᱱᱚᱜᱼᱚᱭ ᱦᱩᱲᱳ ᱮᱨ ᱥᱚᱢᱚᱭ ᱨᱮᱭᱟᱜ ᱡᱮᱢᱚᱱ ᱟᱞᱮᱚ ᱱᱚᱛᱮ ᱫᱚ ᱟᱯᱷᱚᱨ ᱞᱮ ᱞᱟᱹᱭᱟ ᱡᱮ ᱟᱯᱷᱚᱨ ᱠᱮᱫᱼᱟ ᱯ ᱥᱮ ᱵᱟᱝ᱾ ᱥᱮ ᱛᱚᱞᱟ
ᱸ
ᱦᱚᱜ ᱚᱱᱟ ᱜᱮ ᱱᱟᱥᱮᱭᱟᱜ ᱵᱷᱮᱜᱟᱨᱚᱜ ᱠᱟᱱ ᱛᱟᱰᱚ ᱵᱟᱠᱷᱟᱱ ᱨᱚᱲ ᱠᱚᱫᱚ ᱢᱚᱴᱟᱢᱩᱴᱤ ᱴᱷᱤᱠ ᱜᱮᱭᱟ᱾ ᱢᱤᱫ ᱧᱚᱜ ᱜᱮᱭᱟ᱾
ᱚᱸ ᱴᱟᱥ ᱠᱚ ᱠᱚᱢᱯᱞᱤᱴ ᱮᱱ ᱛᱟᱵᱤᱱᱟ᱾
ᱴᱟᱠᱥ ᱟᱨ
ᱟᱪᱪᱷᱟ᱾ ᱟᱫᱚ ᱡᱷᱚᱛᱚ ᱦᱚᱲ ᱜᱮ ᱴᱷᱤᱠ ᱜᱮᱭᱟ, ᱟᱵᱚ ᱡᱚᱛᱚ ᱵᱮᱝᱜᱚᱞ, ᱵᱤᱦᱟᱨ, ᱩᱲᱤᱥᱥᱟ ᱡᱷᱚᱛᱚ ᱦᱚᱲ ᱴᱷᱤᱠ ᱜᱮᱭᱟ᱾ ᱟᱵᱚ ᱟᱫᱚ ᱵᱮᱝᱜᱚᱞ ᱨᱮᱦᱚᱸ ᱡᱚᱛᱚ ᱨᱚᱠᱚᱢ ᱫᱚ ᱢᱤᱫ ᱫᱚ ᱵᱟᱝ ᱡᱮᱢᱚᱱ ᱟᱵᱤᱱ ᱵᱚᱨᱫᱷᱚᱢᱟᱱ ᱪᱷᱟᱹᱱᱤ ᱵᱤᱱ ᱪᱟᱞᱟᱜᱼᱟ ᱦᱮᱸ ᱥᱮ᱾ ᱩᱱᱠᱩ ᱦᱚᱲᱟᱜ ᱨᱚᱲ ᱜᱮ ᱮᱴᱟᱜ ᱨᱚᱠᱚᱢ ᱜᱮ ᱛᱟᱠᱚᱣᱟ᱾
ᱦᱮᱸ ᱩᱱᱠᱩ ᱠᱟᱹᱴᱤᱡ ᱨᱚᱲ ᱟᱞᱟᱫᱟ ᱠᱮᱫᱟ ᱠᱚ᱾
ᱩᱱᱠᱩ ᱢᱟᱱᱮ ᱮᱢᱚᱱ ᱠᱚ ᱨᱚᱲᱟ
ᱡᱟᱦᱟᱸᱭ ᱜᱤᱫᱽᱨᱟᱹ ᱢᱟᱱᱮ ᱜᱤᱫᱽᱨᱟᱹ ᱵᱟᱞᱮ ᱜᱤᱫᱽᱨᱟᱹ ᱪᱮᱫ ᱞᱮᱠᱟ ᱠᱚ ᱨᱚᱲᱟ, ᱚᱱᱠᱟ ᱜᱮ ᱢᱚᱴᱟᱢᱩᱴᱤ ᱩᱱᱠᱩ ᱦᱚᱲ ᱦᱚᱸ ᱡᱚᱛᱚ ᱦᱚᱲ ᱜᱮ ᱜᱤᱫᱽᱨᱟᱹ ᱛᱟᱢ, ᱥᱮᱬᱟ ᱛᱟᱢ, ᱦᱟᱲᱟᱢ ᱛᱟᱢ ᱪᱮᱸᱜᱱᱟ ᱛᱟᱢ ᱡᱟᱦᱟᱸ ᱡᱟᱦᱟ ᱡᱚᱛᱚ ᱦᱚᱲ ᱜᱮ ᱚᱱᱠᱟ ᱜᱮ ᱨᱚᱲᱟᱭ
ᱩᱸ
ᱟᱨ ᱪᱮᱫ ᱠᱚ? ᱟᱫᱚ ᱪᱮᱜ ᱠᱚ ᱵᱤᱱ ᱞᱟᱹᱭᱟ?
ᱚᱸᱠᱟ ᱯᱚᱨᱚᱵ ᱠᱚ ᱟᱵᱚᱣᱟᱜ ᱥ ᱥᱮᱨᱣᱟ ᱨᱮᱱᱟᱜ ᱯᱚᱨᱚᱵᱽ ᱠᱚ ᱦᱩᱭᱩᱜ ᱜᱮᱭᱟ ᱛᱚ?
ᱦᱩᱸ
ᱦᱮᱞᱳ
ᱦᱚᱸ ᱞᱟᱹᱭ ᱵᱤᱱ ᱟᱸᱡᱚᱢᱮᱼᱟ ᱞᱤᱧ᱾
ᱦᱚᱸ ᱢᱮᱱᱤᱹᱧ ᱵᱟᱦᱟ ᱥᱚᱦᱚᱨᱟᱭ ᱠᱚ ᱦᱩᱭᱩᱜ ᱜᱮᱭᱟ?
ᱦᱚᱸ ᱟᱞᱮᱥᱮᱱ ᱵᱟᱦᱟ ᱥᱚᱦᱚᱨᱟᱭ ᱦᱩᱭᱩᱜ ᱜᱮᱭᱟ᱾ ᱮᱵᱟᱨᱮ ᱚᱠᱚᱭ ᱡᱷᱚᱛᱚ ᱫᱚ ᱡᱷᱚᱛᱚ ᱨᱚᱠᱚᱢ ᱫᱚ ᱵᱟᱝ ᱠᱟᱱᱟ ᱠᱚ ᱦᱮᱸᱥᱮ ᱡᱟᱦᱟᱸᱭᱟ ᱫᱚ ᱟᱸᱩᱸ ᱪᱟᱹᱛ ᱵᱚᱸᱜᱟ ᱵᱟᱦᱟᱜ ᱠᱟᱱᱟᱭ
ᱦᱮᱸ
ᱚᱠᱚᱭ ᱫᱚ ᱵᱟᱹᱭᱥᱟᱺᱠ ᱵᱚᱸᱜᱟ ᱵᱟᱦᱟᱜ ᱠᱟᱱᱟᱭ, ᱢᱟᱱᱮ ᱵᱤᱵᱷᱤᱱᱱᱮ ᱨᱚᱠᱚᱢ ᱚᱠᱚᱭ ᱫᱚ ᱚᱠᱚᱭ ᱫᱚ ᱟᱢᱵᱟ ᱵᱟᱭᱥᱟ ᱨᱮ ᱵᱟᱦᱟᱜ ᱠᱟᱱᱟ, ᱚᱠᱚᱭ ᱫᱚ ᱠᱩᱱᱟᱹᱢᱤ ᱨᱮ ᱵᱟᱦᱟᱜ ᱠᱟᱱᱟᱭ᱾